ᱞᱳ ᱦᱩᱸ ᱦᱮᱞᱳ ᱾
ᱦᱚᱸ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱾ ᱤᱧᱟᱹᱜ ᱵᱮᱠᱜᱨᱟᱣᱩᱱᱰ ᱡᱟᱸᱦᱟ ᱱᱟᱜ ᱟᱸᱡᱚᱢᱚᱜ ᱠᱟᱱᱟ?
ᱵᱟᱝ ᱜᱮ ᱵᱟᱝ ᱟᱸᱡᱚᱢᱚᱜ ᱠᱟᱱᱟ ᱾
ᱚ ᱟᱢᱟᱜ ᱥᱳᱨ ᱨᱮᱠᱤ ᱡᱟᱸᱦᱟᱭ ᱦᱮᱱᱟᱜ ᱠᱚᱣᱟ?
ᱤᱧᱟᱹᱜ ᱥᱳᱨ ᱨᱮᱫᱚ ᱚᱠᱚᱭ ᱦᱚ ᱵᱟᱹᱱᱩᱜ ᱠᱚᱣᱟ ᱤᱧ ᱜᱮ ᱢᱮᱱᱟᱧᱟ ᱾
ᱤᱧᱟᱹᱜ ᱤᱧᱟᱹᱜ ᱟᱲᱟᱝ ᱠᱤ ᱠᱟᱞᱠᱟᱞᱟᱣ ᱜᱮ ᱟᱸᱡᱚᱢᱚᱜ ᱠᱟᱱᱟ?
ᱵᱟᱝ ᱜᱮ ᱾
ᱤᱧ ᱛᱚ ᱯᱷᱳᱱ ᱟᱸᱡᱚᱢ ᱫᱟᱹᱧ ᱤᱧᱟᱹᱜ ᱟᱲᱟᱝ ᱟᱢ ᱠᱤ ᱯᱤᱠᱟᱨ ᱠᱟᱫᱟ?
ᱵᱟᱝ-ᱟ ᱾
ᱦᱮᱸ
ᱵᱟᱝ-ᱟ ᱾
ᱚᱜ ᱞᱟᱹᱭᱟᱹᱢ᱾
ᱦᱳᱭ ᱟᱸᱡᱚᱢᱚᱜ ᱠᱟᱱᱟ ᱱᱤᱛᱳᱜ ᱪᱮᱠᱟ ᱪᱚ ᱵᱮᱠᱜᱨᱟᱣᱩᱱᱰ ᱾
ᱟᱪᱪᱷᱟ
ᱟᱣᱟᱡᱽ ᱦᱤᱡᱩᱜ ᱠᱟᱱᱟ ᱥᱟᱭᱤᱰ ᱠᱷᱚᱱᱟᱜ ᱾
ᱱᱤᱛᱳᱜ? ᱱᱤᱛᱳᱜ ᱟᱸᱡᱚᱢᱚᱜ ᱠᱟᱱᱟ?
ᱱᱤᱛᱚᱜ ᱫᱚ ᱵᱟᱭ ᱚᱡᱚᱢᱚᱜ-ᱟ᱾
ᱟᱪᱪᱷᱟ
ᱡᱚᱠᱷᱚᱱ ᱫᱚᱠᱷᱚᱱ ᱟᱸᱡᱚᱢᱚᱜ ᱠᱟᱱᱟ
ᱦᱮᱸ
ᱵᱟᱭ ᱟᱸᱡᱚᱢᱚᱜ ᱠᱟᱱᱟ
ᱚ ᱴᱷᱤᱠᱜᱮᱭᱟ ᱛᱟᱦᱚᱞᱮ
ᱪᱤᱠᱟ ᱵᱟ ᱚᱲᱟᱜ ᱨᱮᱜᱮ ᱚᱲᱟᱜ ᱨᱮᱜᱮ ᱢᱮᱱᱟ ᱞᱤᱧᱟ᱾
ᱚᱻ ᱦᱮᱸ ᱦᱮᱞᱳ᱾
ᱟᱢ ᱫᱚ ᱪᱮᱢ ᱪᱤᱠᱟ ᱵᱟᱰᱟᱭ ᱭᱟ?
ᱪᱤᱠᱟ ᱦᱚ ᱵᱟᱝ-ᱟ ᱴᱟᱣᱟᱨ ᱥᱮ ᱚᱰᱚᱝ ᱵᱟᱲᱟ ᱦᱩᱭ ᱠᱟᱱᱟ᱾ ᱚᱨᱟ ᱨᱮᱢᱟ ᱴᱟᱣᱟᱨ ᱠᱚ ᱵᱟᱝ ᱛᱟᱦᱮᱱᱟ ᱥᱮ ᱚᱱᱟ ᱛᱤᱨ᱾ ᱚᱲᱟᱜ ᱨᱮᱫᱚ ᱴᱟᱣᱟᱨ ᱠᱚ ᱵᱟᱝ ᱛᱟᱦᱮᱱᱟ ᱛᱚ ᱚᱱᱟ ᱠᱷᱟᱛᱤᱨ ᱵᱟᱨᱦᱮ ᱥᱮ᱾
ᱚ᱾
ᱦᱚ ᱩᱪ᱾ ᱤᱧᱟᱜ ᱨᱚᱲ ᱠᱤᱱᱛᱩ ᱟᱡᱚᱢ ᱧᱟᱢ ᱫᱤᱱ᱾
ᱟᱪᱪᱷᱟ ᱴᱤᱠ ᱾ ᱦᱮᱸ᱾
ᱤᱧᱟᱹᱜ ᱨᱚᱲ ᱟᱸᱡᱚᱢ ᱧᱟᱢᱚᱜ ᱠᱟᱱᱟ ᱚᱝᱠᱟ᱾
ᱪᱮᱫ ᱞᱮᱠᱟ ᱟᱡᱚᱢᱚᱜ ᱠᱟᱱᱟ?
ᱛᱟᱨᱠᱚᱜ ᱠᱟᱱ ᱞᱮᱠᱟ᱾
ᱱᱚᱰᱮ ᱢᱟ ᱵᱮᱥ ᱜᱮ ᱟᱡᱚᱢᱚᱜ ᱠᱟᱱᱟ᱾
ᱚᱻ
ᱛᱟᱞᱦᱮ
ᱛᱟᱦᱚᱞᱮ ᱪᱟᱥ ᱵᱟᱨᱮᱛᱮ ᱢᱤᱫᱴᱟᱝ ᱴᱚᱯᱤᱠ ᱞᱤᱭ ᱜᱟᱞᱢᱟᱨᱟᱣ ᱵᱷᱟᱹᱜᱤ ᱠᱚᱜᱼᱟ᱾ ᱦᱮᱞᱳ ᱟᱡᱚᱢᱚᱜ ᱠᱟᱱᱟ ᱥᱮ ᱵᱟᱝ?
ᱪᱮᱫ ᱪᱚᱢ ᱞᱟᱹᱭ ᱫᱟ?
ᱞᱟᱹᱭ ᱫᱟᱧ ᱟᱸᱡᱚᱢ ᱧᱟᱢ ᱫᱟᱢ ᱥᱮ ᱵᱟᱝ ᱟ?
ᱦᱚᱸ ᱟᱸᱡᱚᱢ ᱧᱟᱢᱚᱜ ᱠᱟᱱᱟ ᱟᱫᱚ ᱫᱚᱢᱮ ᱱᱮᱴ ᱯᱨᱚᱵᱞᱮᱢ ᱟᱞᱮ ᱱᱚᱛᱮ᱾
ᱚ ᱞᱟᱹᱭᱟᱹᱧ ᱪᱟᱥ ᱵᱟᱨᱮᱛᱮ ᱢᱤᱫᱴᱟᱝ ᱴᱚᱯᱤᱠ ᱞᱤᱭᱮ ᱜᱟᱞᱢᱟᱨᱟᱣ ᱦᱩᱭ ᱠᱚᱜᱼᱟ᱾
ᱦᱚᱸ ᱦᱚᱸ ᱢᱟ ᱞᱟᱹᱭ ᱢᱮ ᱛᱚᱵᱮ᱾
ᱟᱫᱚ ᱟᱯᱮ ᱚᱱᱛᱮ ᱫᱚ ᱪᱟᱥ ᱠᱟᱹᱢᱤ ᱠᱚ ᱟᱨᱟᱢᱵᱷᱚ ᱟᱠᱟᱱᱟ ᱥᱮ ᱟᱣᱨᱤᱭᱟ᱾ ᱦᱮᱸ
ᱟᱵ
ᱠᱟᱴ ᱨᱚᱲ ᱵᱮᱥᱴᱷᱤᱠ ᱵᱟᱭ ᱟᱡᱚᱢᱚᱜ ᱠᱟᱱᱟ᱾ ᱨᱚᱲ ᱵᱟᱝ ᱟᱸᱡᱚᱢᱚᱜ ᱠᱟᱱ ᱛᱟᱢᱟ ᱠᱞᱤᱭᱟᱨ᱾ ᱱᱮᱴ ᱴᱟᱜ ᱯᱨᱚᱵᱞᱮᱢ ᱮ ᱛᱟᱢᱟ᱾
ᱦᱟ ᱱᱟᱜ
ᱞᱟᱹᱭᱟᱹᱧ ᱚᱠᱟᱨᱮ ᱢᱮᱱᱟᱢᱟ ᱠᱟᱹᱴᱤᱡ ᱯᱷᱟᱸᱠᱟ ᱥᱮᱫ ᱩᱰᱠᱚᱜ ᱢᱮ᱾
ᱮᱠᱫᱚᱢ ᱯᱷᱟᱸᱠᱟ ᱮᱠᱫᱚᱢ ᱯᱷᱟᱠᱟ ᱨᱮᱜᱮ ᱦᱮᱱᱟᱹᱧᱟ᱾
ᱯᱷᱟᱸᱠᱟ ᱨᱮᱜᱮ ᱦᱮᱱᱟᱧᱟ ᱾ ᱚ ᱡᱚᱠᱷᱚᱱ ᱫᱚᱠᱷ ᱵᱮᱥ ᱴᱷᱤᱠ ᱵᱟᱭ ᱟᱡᱚᱢᱚᱜ ᱠᱟᱱᱟ ᱛᱚ ᱚᱱᱟ ᱠᱟᱴ ᱨᱳᱰ᱾ ᱴᱟᱜ ᱠᱞᱤᱭᱟᱨ ᱵᱟᱝ ᱟᱡᱚᱢᱚᱜ ᱠᱟᱱᱟ᱾
ᱦᱚᱸᱻ ᱟᱞᱮ ᱢᱚᱛᱮ ᱫᱚᱢᱮ ᱱᱮᱴ ᱯᱨᱚᱵᱮᱞᱮᱢ᱾ ᱦᱚᱞᱟ ᱢᱟᱦᱫᱷᱮᱨ ᱠᱷᱚᱱᱟᱜ ᱞᱮ ᱮᱦᱚᱵ ᱠᱟᱫᱟ᱾
ᱱᱟᱭᱟᱥ ᱫᱚ ᱵᱟᱝ, ᱴᱷᱤᱠ ᱜᱮᱭᱟ ᱛᱟᱦᱚᱞᱮ ᱾ ᱚ
ᱚ ᱦᱳᱭ᱾ ᱞᱟᱹᱭᱫᱟᱹᱧ ᱟᱨ ᱫᱩᱥᱨᱟ ᱢᱤᱫ ᱫᱷᱟᱣ ᱠᱚᱞ ᱢᱮᱥᱮ ᱱᱚᱣᱟ ᱠᱚᱞ ᱫᱚ
ᱦᱮᱸ?
ᱞᱟᱹᱭ ᱫᱟᱧ ᱫᱩᱥᱨᱟ ᱟᱨ ᱢᱤᱫᱴᱟᱝ ᱠᱚᱞ ᱢᱮᱥᱮ ᱱᱚᱣᱟ ᱫᱚ ᱞᱟᱹᱭᱫᱟᱧ ᱫᱩᱥᱨᱟ ᱟᱨ ᱢᱤᱫᱴᱟᱝ ᱠᱚᱞ ᱢᱮ ᱾
ᱛᱟᱦᱚᱞᱮ ᱱᱚᱣᱟ ᱠᱚᱞ ᱠᱤᱧ ᱤᱭᱟᱹ ᱜᱤᱰᱤᱭᱟ ᱠᱟᱴᱟᱣ ᱜᱤᱰᱤᱭᱟ ᱥᱮ ᱪᱮᱫ?
ᱦᱳᱭ ᱠᱟᱴᱟ ᱜᱤᱰᱤ ᱢᱮ ᱾